ᱦᱮᱞᱳ ᱜᱚᱝᱠᱮ ᱡᱚᱦᱟᱨ ᱜᱮ᱾
ᱦᱮᱸ ᱡᱚᱦᱟᱨ ᱜᱮ ᱜᱚᱝᱠᱮ᱾
ᱦᱩᱸ ᱟᱧᱡᱚᱢᱟᱢ᱾ ᱦᱮᱸ ᱵᱮᱥ ᱵᱟᱲᱟ ᱜᱮ ᱵᱮᱥ ᱵᱟᱲᱟ ᱜᱮ ᱦᱩᱸ᱾ ᱦᱮᱸ ᱵᱮᱥ ᱵᱟᱲᱟ ᱜᱮ ᱟᱯᱮᱥᱮᱜ ᱜᱮ ᱪᱮᱫ ᱞᱮᱠᱟ?
ᱦᱮᱸ ᱟᱞᱮ ᱦᱚᱸ ᱵᱮᱥ ᱵᱟᱲᱟᱜ ᱜᱮ ᱚᱲᱟᱜ ᱠᱚᱦᱚᱸ ᱡᱚᱛᱚ ᱜᱮ ᱱᱟᱯᱟᱭ ᱵᱟᱲᱟᱜ ᱜᱮ ᱢᱮᱱᱟᱜ ᱞᱮᱭᱟ ᱱᱤᱛᱚᱜ ᱚᱵᱽᱵᱫᱤ ᱫᱚᱼᱼ ᱨᱚᱦᱚᱭ ᱠᱟᱹᱢᱤ ᱠᱚ ᱛᱤᱱᱟᱹᱜ ᱫᱟᱹᱨᱤᱡ ᱯᱮ ᱪᱤᱠᱟᱹ ᱠᱮᱫᱟ ᱜᱚᱝᱠᱮ?
ᱨᱚᱦᱚᱭ ᱠᱟᱢᱤ ᱛᱚ ᱚᱱᱠᱟ ᱟᱹᱨᱤ ᱟᱞᱮᱥᱮᱫ ᱢᱟ ᱚᱱᱠᱟ ᱫᱟᱜ ᱫᱟᱲᱤ ᱜᱮ ᱵᱟᱝ ᱦᱩᱭ ᱠᱟᱱᱟ ᱛᱟᱦᱚᱞᱮᱼᱼ ᱠᱮᱨᱤᱠᱟᱴ ᱨᱮ ᱟᱞᱚᱭ ᱦᱤᱡᱩᱜ ᱵᱟᱝ?
ᱦᱮᱸ ᱚᱱᱟᱢᱟ ᱠᱟᱛᱷᱟ ᱠᱟᱱ ᱜᱮᱭᱟ ᱟᱞᱮ ᱥᱮᱫ ᱦᱚᱸ ᱚᱱᱠᱟ ᱜᱮ ᱜᱚᱝᱠᱮ ᱫᱟᱜ ᱡᱟᱹᱲᱤᱼᱼ ᱨᱤᱢᱤᱞ ᱫᱚ ᱨᱤᱢᱤᱼᱞᱟᱜ ᱠᱟᱱᱟᱭ ᱟᱨ ᱫᱟᱜ ᱫᱚ ᱵᱟᱭ ᱫᱟᱜ ᱮᱫᱟ ᱥᱮᱨᱚᱠᱚᱢ ᱫᱚ ᱰᱟᱹᱝᱨᱤ ᱠᱟᱰᱟ ᱵᱷᱤᱲᱠᱟᱹᱜ ᱞᱮᱠᱟᱭ ᱫᱟᱜ ᱮᱫᱟ᱾
ᱦᱳᱭ ᱦᱳᱭ ᱚᱱᱠᱟ ᱜᱮ ᱜᱚᱢᱠᱮ ᱟᱯᱮ ᱥᱮᱫ ᱫᱚ ᱛᱟᱦᱚᱞᱮᱼᱼ
ᱟᱞᱮᱥᱮᱫ ᱦᱚᱸ ᱜᱚᱝᱠᱮ ᱚᱱᱠ ᱜᱮ ᱟᱨᱠᱤ ᱪᱟᱨᱟ ᱟᱞᱮ ᱥᱮᱠ ᱦᱚ ᱜᱚᱢᱠᱮ ᱚᱱᱠᱟ ᱜᱮ ᱪᱟᱨᱟ ᱠᱚᱫᱚ ᱦᱩᱭ ᱜᱚᱫ ᱟᱠᱟᱱᱟ ᱟᱨᱠᱤ ᱫᱟᱜ ᱡᱟᱹᱲᱤ ᱚᱯᱮᱠᱷᱟ ᱨᱮᱜᱮ ᱢᱮᱱᱟᱜᱼᱟ ᱱᱤᱛᱚᱜ ᱫᱚ᱾
ᱚᱱᱠᱟᱟ ᱜᱮ ᱪᱟᱨᱟ ᱠᱚᱢᱟ ᱦᱟᱱᱮ ᱟᱹᱰᱤ ᱞᱟᱹᱭ ᱜᱟᱢ ᱥᱮᱫᱟᱭ ᱞᱟᱦᱟ ᱨᱮᱜᱮ ᱜᱤᱲᱤ ᱦᱩᱭ ᱠᱟᱱᱟ ᱦᱮᱸᱥᱮ᱾
ᱦᱮᱸ ᱦᱮᱸ ᱦᱮᱸ᱾
ᱟᱨ ᱱᱤᱛᱚᱜ ᱦᱟᱲᱟᱢ ᱦᱟᱲᱟᱢ ᱤᱭᱟᱹᱟᱹᱨᱮ ᱚᱱᱠᱟ ᱦᱩᱭᱩᱜᱼᱟ ᱪᱤᱫ ᱟᱨᱠᱤᱼᱼ ᱦᱟᱲᱟᱼᱢᱚᱜ ᱠᱟᱱᱟ ᱟᱨᱠᱤ?
ᱦᱮᱸ ᱦᱮᱸ ᱦᱮᱸ᱾
ᱦᱩᱸ᱾
ᱜᱚᱢᱠᱮ ᱛᱟᱦᱚᱞᱮ ᱢᱤᱫᱴᱮᱱ ᱜᱟᱯᱟᱞ ᱢᱟᱨᱟᱣ ᱞᱤᱧ ᱞᱟᱹᱭ ᱮᱫᱟᱼᱼ
ᱦᱩᱸ ᱦᱩᱸ᱾
ᱞᱟᱹᱭᱟᱫ ᱵᱮᱱ ᱡᱮ ᱜᱚᱢᱠᱮ ᱡᱮ ᱟᱵᱚᱨᱮᱱ ᱡᱮ ᱢᱟᱱᱮ ᱧᱮᱞ ᱧᱮᱞ ᱦᱩᱭᱩᱜ ᱵᱟᱲᱟ ᱦᱩᱭᱩᱜ ᱠᱟᱱᱟᱼᱼ ᱮ ᱠᱳᱛᱷᱟᱭ ᱯᱟᱛᱟ ᱯᱟᱛᱟ ᱪᱷᱟᱛᱟ ᱠᱚᱨᱮᱼᱼ ᱥᱮ ᱢᱟᱱᱤ ᱫᱷᱚᱨᱚᱢ ᱫᱤᱱ ᱨᱟᱥᱛᱟ ᱨᱟᱥᱛᱟ ᱫᱷᱟᱨᱮ ᱠᱚᱨᱮ ᱦᱟᱺᱰᱤᱼᱼ ᱥᱮ ᱯᱟᱹᱭᱨᱟᱹ ᱠᱚᱠᱚ ᱟᱹᱠᱷᱨᱤᱧ ᱵᱟᱲᱟᱭᱮᱫ ᱛᱟᱵᱚᱱᱟ ᱟᱵᱚᱨᱮᱱ ᱜᱚᱜᱚ ᱦᱚᱲ ᱛᱟᱠᱚ ᱛᱟᱦᱚᱞᱮ ᱚᱱᱟ ᱞᱤᱭᱮ ᱛᱮᱼᱼ ᱠᱟᱹᱴᱤᱡ ᱡᱟᱦᱟᱱᱟᱜ ᱵᱮᱱ ᱞᱟᱹᱭ ᱞᱮᱠᱷᱟᱱᱡ ᱢᱟᱱᱮ ᱛᱤᱱᱟᱹᱜ ᱱᱟᱯᱟᱭ ᱡᱤᱱᱤᱥ ᱠᱟᱱᱟ ᱚᱱᱟᱠᱚ ᱟᱹᱠᱷᱨᱤᱧ ᱵᱟᱲᱟ ᱫᱚ ᱯᱚᱭᱥᱟ ᱠᱚ ᱦᱩᱭᱩᱜ ᱠᱟᱱᱟ ᱥᱮ ᱵᱟᱹᱲᱤᱡ ᱡᱤᱱᱤᱥ ᱠᱟᱹᱴᱤᱡ ᱚᱱᱟᱱᱟᱜ ᱡᱟᱦᱟᱱᱟᱜ ᱞᱟᱹᱭᱟᱜ ᱵᱮᱱ ᱥᱮ᱾
ᱟᱫᱚ ᱧᱮᱞ ᱵᱮᱱ ᱟᱨ ᱡᱟᱦᱟᱸ ᱨᱟᱥᱛᱟ ᱫᱷᱟᱨᱮ ᱠᱚᱨᱮ ᱦᱟᱺᱰᱤ ᱠᱚ ᱟᱠᱷᱨᱤᱧᱮᱫ ᱦᱮᱸᱥᱮ
ᱦᱮᱸ ᱦᱮᱸ᱾
ᱦᱟᱺᱰᱤ ᱫᱚ ᱢᱚᱴᱟᱢᱩᱴᱤ ᱯᱟᱹᱣᱨᱟᱹ ᱠᱷᱚᱱᱟᱜ ᱫᱚ ᱠᱟᱹᱴᱤᱡ ᱫᱚ ᱵᱟᱹᱞᱮ ᱡᱤᱱᱤᱥ ᱠᱟᱱ ᱜᱮᱭᱟ ᱟᱨᱠᱤ ᱦᱮᱸᱥᱮ ᱥᱤᱛᱩᱝ ᱫᱤᱱ ᱦᱚᱸ ᱟᱵᱚᱣᱟᱜ ᱠᱟᱹᱢᱤ ᱫᱚᱭ ᱮᱢ ᱫᱚᱭ ᱮᱢ ᱛᱟᱵᱚᱱᱟ ᱦᱚᱲᱢᱚ ᱨᱮ᱾ ᱵᱟᱝ ᱫᱚ ᱵᱟᱝ ᱦᱮᱸ ᱥᱮ᱾
ᱦᱩᱸ ᱦᱩᱸ ᱦᱩᱸ᱾
ᱟᱫᱚ ᱢᱟᱱᱮ ᱫᱚᱢᱮ ᱚᱱᱟ ᱦᱚᱸ ᱵᱷᱟᱞᱮ ᱫᱚ ᱵᱟᱹᱞᱤᱧ ᱞᱟᱹᱭᱟ ᱡᱮᱦᱮᱛᱩ ᱚᱱᱟ ᱫᱚ ᱟᱨᱠᱤ ᱧᱩ ᱠᱟᱛᱮᱫ ᱦᱚᱲ ᱠᱚ ᱠᱷᱟᱹᱯᱟᱹᱨᱤ ᱱᱮ ᱛᱟᱯᱟᱢᱚᱜ ᱠᱟᱱᱟ ᱥᱮ᱾
ᱦᱩᱸ ᱦᱮᱸ᱾
ᱮᱸ ᱚᱱᱟ ᱦᱚᱸ ᱵᱟᱝ ᱴᱷᱤᱠᱟ ᱛᱚ ᱚᱱᱟ ᱠᱚᱢᱟ ᱟᱵᱚᱣᱟᱜ ᱡᱷᱚᱛᱚ ᱠᱟᱹᱢᱤ ᱨᱮᱜᱮ ᱞᱟᱜᱟᱜ ᱦᱮᱸ ᱥᱮ᱾
ᱦᱮᱸ ᱦᱮᱸ ᱦᱮᱸ᱾
ᱦᱩᱸ ᱚᱱᱟ ᱠᱚ ᱡᱮ ᱵᱚᱱᱫᱚ ᱦᱩᱭᱩᱜᱼᱟ ᱚᱱᱠᱟᱱᱟᱜ ᱦᱚᱸ ᱚᱱᱮ ᱞᱟᱹᱭ ᱪᱤᱱᱛᱟ ᱵᱷᱟᱵᱱᱟ ᱠᱟᱛᱮᱫ ᱞᱤᱧ ᱧᱮᱞ ᱮᱫᱟ ᱵᱚᱱᱫᱚ ᱦᱚᱸ ᱵᱟᱭ ᱜᱟᱱᱚᱜᱼᱟ ᱟᱨᱠᱤ ᱱᱚᱣᱟ ᱫᱚ ᱦᱮᱸ ᱥᱮ᱾ ᱡᱮᱦᱮᱛᱩ ᱟᱵᱚᱣᱟᱜ ᱡᱷᱚᱛᱚ ᱨᱮᱜᱮ ᱞᱟᱜᱟᱜ ᱛᱟᱵᱚᱱᱟ ᱥᱮ ᱡᱚᱛᱚ ᱠᱟᱹᱢᱤ ᱾ ᱠᱚᱨᱮ ᱜᱮ ᱦᱮᱸ ᱥᱮ᱾
ᱦᱮᱸ ᱦᱮᱸ᱾
ᱟᱫᱚ ᱞᱟᱹᱭ ᱜᱟᱱᱚᱜᱼᱟ ᱡᱮ ᱚᱱᱟ ᱫᱚ ᱢᱤᱫ ᱠᱟᱛᱷᱟ ᱛᱮ ᱞᱟᱹᱭ ᱜᱟᱱᱚᱜᱼᱟ ᱚᱱᱟ ᱫᱚ ᱢᱟᱱᱮ ᱮᱴᱟᱜ ᱞᱟᱹᱜᱤᱫ ᱫᱚ ᱢᱟᱱᱮ ᱵᱮᱵᱚᱦᱟᱨ ᱫᱚ ᱵᱟᱭ ᱜᱟᱱᱚᱜᱼᱟ᱾
ᱦᱳᱭ ᱦᱳᱭ ᱜᱚᱝᱠᱮ ᱚᱱᱟ ᱜᱮ ᱴᱷᱤᱠ ᱠᱟᱛᱷᱟ ᱵᱮᱱ ᱞᱟᱹᱭ ᱠᱟᱫᱟ᱾
ᱡᱚᱠᱷᱚᱱ ᱞᱟᱹᱠᱛᱤᱭᱟ ᱩᱱ ᱜᱮᱵᱚᱱ ᱠᱚᱨᱟᱣ ᱢᱟ ᱥᱮ ᱵᱮᱵᱚᱦᱟᱨ ᱢᱟ᱾ ᱮᱴᱟᱜ ᱟᱫᱟᱨ ᱦᱟᱤᱫᱨᱟᱵᱟ ᱞᱟᱜᱤᱛ ᱫᱚ ᱡᱟᱛᱮ ᱟᱞᱚᱵᱚᱱ ᱵᱮᱵᱚᱦᱟᱨ ᱢᱟ ᱥᱮ ᱛᱮ ᱟᱞᱚᱵᱚᱱ ᱡᱩᱛ ᱢᱟ ᱦᱮᱸ ᱥᱮᱪᱮᱫ ᱵᱤᱱ ᱞᱟᱹᱭ ᱫᱟᱵᱤᱱ?
ᱦᱮᱸ ᱚᱱᱟ ᱠᱟᱛᱷᱟ ᱜᱮ ᱜᱚᱝᱠᱮ ᱱᱚᱣᱟ ᱫᱚ ᱟᱵᱚ ᱟᱵᱚᱣᱟᱜ ᱛᱚ ᱵᱚᱸᱜᱟ ᱵᱩᱨᱩ ᱵᱚᱸᱜᱟ ᱵᱩᱨᱩᱣᱟᱜ ᱡᱤᱱᱤᱥ ᱠᱟᱱᱟ ᱦᱮᱸ ᱪᱮ ᱟᱵᱚ ᱱᱚᱣᱟ ᱛᱮᱜᱮ ᱟᱵᱚᱨᱮᱱ ᱵᱚᱸᱜᱟ ᱵᱩᱨᱩ ᱠᱚ ᱵᱚᱫᱷᱟᱜ ᱟᱥᱮ᱾
ᱦᱮᱸ ᱟᱨ ᱟᱵᱚᱨᱮᱱ ᱵᱚᱸᱜᱟ ᱵᱩᱨᱩ ᱚᱱᱟ ᱠᱚ ᱪᱷᱟᱲᱟ ᱵᱟᱝᱠᱚ ᱪᱮᱫ ᱦᱚᱸ ᱵᱟᱝ ᱠᱚ
ᱦᱟᱯᱲᱟᱢ ᱠᱚ ᱱᱚᱝᱠᱟ ᱠᱚ ᱞᱟᱹᱭ ᱟᱹᱜᱩ ᱠᱟᱜ ᱠᱚᱣᱟ ᱡᱮ ᱵᱟᱝᱢᱟ ᱟᱵᱚ ᱫᱚ ᱯᱤᱞᱪᱩ ᱨᱟᱥᱟ ᱥᱮ ᱵᱤᱥᱤ ᱴᱟᱠᱟ ᱯᱚᱭᱥᱟ ᱵᱟᱹᱱᱩᱜ ᱛᱟᱵᱚᱱᱟ ᱯᱷᱚᱞ ᱢᱩᱲ ᱫᱚᱵᱚᱱ ᱮᱢ ᱠᱮᱠᱚᱣᱟ ᱟᱵᱚᱣᱟᱜ ᱵᱚᱸᱜᱟ ᱵᱩᱨᱩ᱾ ᱡᱮ ᱯᱤᱞᱪᱩ ᱨᱟᱥᱟ ᱛᱮᱜᱮᱞᱮ ᱢᱟᱱᱚᱛ ᱠᱟᱜ ᱯᱮᱭᱟ ᱟᱨᱠᱤ ᱚᱱᱟ ᱛᱮᱜᱮ ᱮᱢ ᱵᱟᱲᱟ ᱦᱩᱭᱩᱜ ᱠᱟᱱ ᱛᱟᱦᱮᱸᱫ ᱟᱫᱚ ᱚᱱᱟ ᱠᱚ ᱡᱤᱱᱤᱥ ᱡᱩᱫᱤ ᱟᱵᱮᱱ ᱥᱟᱵ ᱠᱟᱜ ᱵᱮᱱ ᱢᱟᱱᱮ ᱵᱤᱡᱽᱱᱮᱥ ᱨᱮᱵᱮᱱ ᱯᱚᱨᱱᱚᱛᱚᱭᱟ᱾ ᱛᱮ ᱦᱟᱸᱰᱮ ᱵᱮᱱ ᱱᱟᱸᱰᱮ ᱵᱮᱱ ᱟᱹᱠᱷᱨᱤᱧᱟ ᱚᱱᱟ ᱫᱚ ᱴᱤ ᱵᱷᱟᱜᱮ ᱡᱤᱱᱤᱥ ᱠᱟᱱᱟ, ᱦᱮᱸ ᱦᱮᱸ ᱴᱷᱤᱠ ᱜᱮᱭᱟ ᱟ ᱡᱚᱠᱷᱚᱱ ᱫᱚᱨᱠ ᱚᱠᱟᱨᱚᱜ ᱫᱚᱦᱚ ᱠᱮᱫᱟ ᱵᱮᱱ ᱚᱲᱟᱜ ᱱᱚᱣᱟ ᱛᱚ ᱠᱤᱨᱤᱧ ᱟᱹᱜᱩ ᱫᱚ ᱵᱟᱝ ᱦᱩᱭᱩᱜ ᱠᱟᱱᱟ ᱜᱚᱝᱠᱮ ᱚᱲᱟᱜ ᱨᱮᱱᱟᱜ ᱡᱤᱱᱤᱥ ᱛᱚ᱾ ᱦᱮᱸ ᱡᱚᱠᱷᱚᱱ ᱵᱚᱸᱜᱟ ᱵᱩᱨᱩ ᱫᱚᱨᱠᱟᱨᱚᱜᱼᱟ ᱫᱚᱦᱚ ᱠᱮᱫᱟ ᱵᱮᱱ ᱯᱟᱸᱪ ᱪᱷᱚ ᱫᱤᱱ ᱞᱟᱦᱟ᱾ ᱵᱚᱸᱜᱟ ᱵᱩᱨᱩ ᱠᱮᱫᱟ ᱡᱟᱜᱮ ᱵᱚᱸᱜᱟ ᱟᱹᱤᱛᱟᱹᱟᱹᱜ ᱵᱮᱱ ᱧᱟᱢ ᱠᱮᱫᱟ ᱯᱨᱚᱥᱟᱫ ᱞᱮᱠᱟ ᱠᱟᱹᱴᱤᱡ ᱵᱮᱱ ᱧᱩ ᱵᱟᱲᱟ ᱠᱮᱫᱟ᱾ ᱵᱚᱸᱜᱟ ᱯᱨᱚᱥᱟᱫ ᱞᱮᱠᱟ ᱦᱮᱸ ᱟᱭᱳ ᱪᱟᱵᱟᱭᱱᱟ ᱦᱮᱸ ᱵᱮᱥ ᱪᱟᱵᱟᱭᱱᱟ ᱚᱱᱟ ᱠᱟᱛᱷᱟ ᱜᱮ ᱟᱨᱠᱤ ᱟᱵᱚ ᱫᱚ ᱱᱚᱣᱟ ᱫᱚ ᱦᱚᱸ ᱵᱽᱱᱮᱥ ᱵᱚ ᱢᱚᱱᱮᱭᱫᱟ ᱟᱨ ᱦᱮᱸ ᱦᱚᱸ ᱠᱚ ᱢᱚᱱᱮᱭ ᱱᱚᱛᱮ ᱦᱚᱸᱵᱚᱱ ᱢᱚᱱᱮᱭᱟᱛᱮ ᱞᱟᱡ ᱦᱚᱸᱵᱚᱱ ᱯᱮᱨᱮᱡᱟ ᱜᱟᱱᱚ ᱚᱱᱟ ᱫᱚ ᱵᱚᱸᱜᱟ ᱵᱩᱨᱩ ᱡᱤᱱᱤᱥ ᱟᱵᱚ ᱞᱟᱡᱚᱱ ᱯᱨᱮᱡ ᱞᱮᱠᱷᱟᱡ ᱵᱮᱥ ᱵᱚᱱ ᱛᱟᱦᱮᱱᱟ ᱜᱚᱝᱠᱮ ᱞᱟᱹᱭ ᱵᱮᱥᱮ? ᱵᱚᱸᱜᱟ ᱵᱩᱨᱩ ᱩᱱᱟᱹᱜ ᱵᱟᱠᱚ ᱡᱚᱢ ᱧᱩ ᱫᱟᱲᱮᱭᱟᱜ ᱠᱟᱱᱟ
ᱟᱵᱚ ᱩᱱᱟ ᱚᱱᱟ ᱠᱷᱚᱱ, ᱦᱮᱸ ᱯᱮ ᱰᱚᱵᱚᱞ ᱠᱷᱚᱱ ᱵᱤᱥᱤ ᱵᱚᱱ ᱡᱚᱢ ᱫᱟ᱾ ᱟᱨᱠᱤ ᱦᱮᱸᱥᱮ᱾ ᱟᱫᱚ ᱱᱚᱣᱟ ᱜᱮ ᱞᱟᱹᱭ ᱦᱳᱭᱳᱜᱼᱟ, ᱚᱱᱟ ᱵᱟᱨᱮ ᱛᱮᱫᱚ ᱟᱨᱠᱤ ᱚᱱᱟ ᱫᱚ, ᱡᱚᱠᱷᱚᱱ ᱞᱟᱹᱠᱛᱜᱤᱭᱟ ᱩᱱᱜᱮᱵᱚᱱ ᱠᱟᱨᱵᱟᱨ ᱢᱟ ᱦᱮᱸ ᱥᱮ, ᱟᱨ ᱵᱟᱠᱷᱟᱡ ᱫᱚ ᱵᱟᱝ, ᱚᱱᱟ ᱫᱚ ᱜᱟᱱᱚᱜᱼᱟ, ᱮᱠᱢᱟᱛᱨᱚ ᱟᱛᱩ ᱠᱚᱨᱮᱱ ᱡᱟᱦᱟᱸᱭ ᱠᱚ, ᱢᱟᱨᱟᱝ ᱵᱚᱦᱜᱽ ᱠᱚ ᱦᱮᱱᱟᱜ ᱠᱚᱣᱟ ᱥᱮ, ᱡᱚᱛᱚ ᱜᱚᱴᱟ ᱟ ᱟᱹᱛᱩ ᱨᱮᱱ, ᱴᱚᱞᱟ ᱨᱮᱱ ᱛᱚ ᱢᱮᱱᱟᱜ ᱠᱚᱣᱟ᱾ ᱠᱚᱜᱮ ᱢᱮᱜᱴᱟᱝ ᱠᱟᱛᱮᱫ ᱢᱟᱨᱟᱝ ᱵᱚᱦᱚᱜ ᱠᱚ᱾ ᱩᱱᱠᱩᱜ ᱜᱮ ᱚᱱᱟ ᱠᱚᱫᱚ ᱞᱟᱹᱭ ᱵᱩᱡᱷᱟᱹᱣ ᱠᱟᱛᱮᱜ ᱟᱨᱠᱤ, ᱟᱹᱛᱩ ᱟᱹᱛᱩ ᱨᱮᱱᱟᱜ ᱟᱨᱠᱤ ᱦᱮᱸᱥᱮ᱾ ᱜᱟᱞᱢᱟᱨᱟᱣ ᱫᱚ ᱡᱚᱱ ᱜᱟᱱᱚᱜᱼᱟ᱾
ᱦᱮᱸ, ᱦᱮᱸ, ᱜᱚᱝᱠᱮ ᱚᱱᱟ ᱦᱚᱸ ᱴᱷᱤᱠ ᱜᱮᱭᱟ᱾ ᱟᱨ ᱟᱨ ᱢᱤᱫ ᱥᱮᱫ ᱛᱮᱦᱚᱸ ᱵᱚᱱᱫᱚ ᱜᱟᱱᱚᱜᱼᱟ, ᱥᱟᱵ ᱠᱟᱜ ᱵᱮᱱ ᱟᱵᱚ ᱵᱚᱱ ᱱᱤᱛᱚᱜ ᱵᱚᱱ ᱜᱟᱯᱟᱞᱢᱟᱣ ᱫᱟ᱾ ᱡᱚᱛ ᱡᱚᱛᱚ ᱡᱩᱠᱛᱤ ᱵᱩᱫᱽᱫᱷᱤ, ᱦᱟᱱᱤ ᱱᱤᱭ ᱴᱷᱮᱡ ᱠᱷ ᱠᱷᱚᱱᱱᱟᱜ ᱵᱚᱱ ᱦᱟᱟᱣ ᱫᱟ, ᱴᱷᱤᱠ ᱡᱟᱦᱟᱸᱭᱟᱜ ᱵᱟᱹᱱᱩᱜ ᱛᱟᱠᱚᱣᱟ᱾ ᱴᱷᱤᱠ ᱜᱮᱭᱟ, ᱩᱱᱤ ᱦᱚᱸᱚᱸ ᱠᱷᱚᱵᱚᱨᱮ ᱧᱟᱢ ᱾ᱫᱟ ᱚᱛᱚᱭᱮᱵ ᱡᱮ ᱟᱵᱚᱜᱮ ᱡᱩᱫᱤ ᱚᱲᱟᱜ ᱦᱚᱲ ᱚᱱᱠᱟ ᱚᱲᱟᱜ ᱜᱚᱢᱠᱮ ᱱᱤᱡᱮᱨᱮᱱ ᱜᱚᱜᱚ ᱵᱟᱵᱟ ᱥᱮ ᱵᱚᱭᱦᱟ ᱢᱤᱥᱤ ᱠᱚᱵᱚᱱ ᱵᱟᱨᱚᱱ ᱠᱚᱣᱟ ᱡᱮ, ᱱᱚᱣᱟ ᱠᱚᱫᱚ ᱠᱷᱟᱨᱟᱯ ᱡᱤᱱᱤᱥ ᱠᱟᱱᱟ, ᱚᱝᱠᱟ ᱚᱝᱠᱟ ᱢᱟᱱᱮ ᱜᱷᱚᱨᱮ ᱜᱷᱚᱨᱮ ᱡᱩᱫᱤ ᱟᱯᱚᱱ ᱟᱹᱯᱤᱱ ᱜᱮᱵᱚᱱ ᱞᱟᱹᱭ ᱟᱠᱚᱣᱟ, ᱠᱟᱹᱴᱤᱡ ᱠᱟᱛᱷᱟ ᱠᱚ ᱟᱸᱡᱚᱢᱟ ᱟᱨᱠᱤ᱾ ᱥᱟᱵ ᱠᱟᱜ ᱢᱮ, ᱤᱧ ᱡᱩᱫᱤ ᱟᱵᱮᱱᱟᱜ ᱚᱲᱟᱜ ᱥᱮᱱ ᱠᱟᱛᱮ ᱤᱧ ᱞᱟᱹᱭ ᱴᱚ ᱠᱟᱜᱼᱟ, ᱟᱫᱚᱭ ᱞᱟᱹᱭᱟ ᱵᱟᱝ ᱟᱹᱥᱤᱭᱟᱹᱟᱹᱲᱚᱜ ᱠᱟᱱᱟᱭ, ᱤᱧ ᱟᱹᱠᱷᱨᱤᱧᱮᱫ ᱛᱮ ᱩᱱᱤ ᱟᱹᱥᱭᱟᱹᱲᱚᱜ ᱠᱟᱱᱟ, ᱤᱧ ᱯᱚᱭᱥᱟ ᱨᱳᱡᱽᱜᱟᱨᱮᱫ ᱫᱚ ᱚᱱᱟ ᱫᱚ ᱵᱟᱝ ᱵᱟᱝ ᱧᱮᱞ ᱥᱚᱚᱡᱡᱚᱭ ᱠᱟᱱᱟ, ᱵᱚᱦᱩ ᱠᱤᱪᱷᱩ ᱠᱟᱛᱷᱟ ᱦᱚᱸᱠᱚ, ᱟᱸᱡᱚᱢᱟᱵᱚᱱᱟ ᱚᱛᱚᱭᱮᱵ ᱡᱩᱫᱤ ᱚᱲᱟᱜ ᱨᱮᱱ ᱜᱤᱫᱽᱨᱟᱹ᱾ ᱜᱮᱞᱮᱭᱟ,
ᱦᱳᱭ, ᱦᱳᱭ᱾ ᱟᱫᱚ ᱩᱱᱠᱟ ᱦᱟᱸᱜ ᱡᱩᱫᱤ ᱞᱟᱹᱭ ᱢᱮᱱ ᱜᱮᱭᱟ ᱠᱚ, ᱫᱟᱹᱵᱤ ᱜᱮᱭᱟ ᱠᱚ ᱛᱟᱦᱚᱞᱮ, ᱟᱞᱮ ᱱᱚᱣᱟ ᱪᱷᱟᱲᱟ ᱟᱞᱮᱭᱟᱜ ᱨᱚᱡᱽᱜᱟᱨ ᱵᱟᱹᱱᱩᱜᱼᱟ᱾ ᱡᱩᱫᱤ ᱚᱱᱠᱟ ᱠᱚ ᱢᱮᱱᱟ ᱦᱮᱸᱥᱮ, ᱟᱫᱚ ᱚᱱᱟ ᱦᱚᱸ ᱢᱮᱱ ᱜᱟᱱᱚᱜᱼᱟ᱾ ᱨᱚᱡᱽᱜᱟᱨ ᱟᱢ ᱱᱚᱝᱠᱟᱛᱮᱢ ᱨᱚᱡᱽᱜᱟᱨ ᱫᱟ, ᱟᱨᱚ ᱨᱚᱡᱽᱜᱟᱨ ᱨᱮᱱᱟᱜ ᱯᱨᱚᱥᱮᱥ ᱢᱮᱱᱟᱜᱼᱟ, ᱟᱨ ᱠᱟᱹᱢᱤ ᱛᱚ ᱦᱮᱱᱟᱜ ᱜᱮᱭᱟ ᱥᱮ, ᱥᱮ ᱱᱚᱣᱟ
ᱦᱟᱡᱟᱨ-ᱦᱟᱡᱟᱨ ᱠᱟᱹᱢᱤ ᱡᱩᱫᱤ ᱟᱵᱮᱱ ᱵᱮᱱ ᱢᱚᱱᱮᱭᱟ ᱥᱮ, ᱜᱚᱝᱠᱮ ᱠᱟᱹᱢᱤ ᱨᱮᱱᱟᱜ ᱫᱚ ᱠᱳᱚᱱᱳ ᱥᱮᱥ ᱵᱟᱹᱱᱩᱜᱼᱟ, ᱡ ᱡᱚᱛᱚ ᱫᱤᱱ ᱵᱟᱵᱮᱱ ᱜᱩᱡᱩᱜ ᱠᱟᱱ, ᱠᱟᱹᱢᱤ ᱫᱚ ᱠᱚᱱᱳ ᱫᱤᱱ ᱦᱚᱸ ᱵᱟᱝ ᱪᱟᱵᱟᱜᱼᱟ᱾
ᱟᱨ ᱚᱱᱟ
ᱠᱟ ᱨᱮᱱᱟᱜ ᱯᱚᱛ, ᱴᱷᱤᱠ ᱴᱷᱟᱠ ᱟᱵᱮᱱ ᱵᱟ
ᱴᱷᱤᱠ ᱴᱷᱟᱠ ᱵᱟᱪᱷᱟᱣ ᱞᱟᱜᱟᱣ ᱟᱵᱤᱱᱟ ᱦᱳᱭ᱾ ᱴᱷᱤᱠ ᱴᱷᱟᱠ ᱛᱮ, ᱠᱟᱹᱢᱤ ᱟᱛᱩ ᱚᱲᱟᱜ ᱨᱮᱜᱮ ᱵᱚᱦᱛ ᱠᱟᱹᱢᱤ᱾ ᱵᱚᱦᱩᱛ ᱠᱟᱹᱢᱤ ᱦᱮᱱᱟᱜᱼᱟ, ᱚᱱᱟᱜᱮ ᱟᱨᱠᱤ᱾ ᱠᱤ ᱱᱤᱡᱮ ᱱᱤᱡᱮᱨ ᱨᱮᱜᱮ ᱚᱱᱟᱜᱮ, ᱵᱷᱟᱹᱞᱤᱜᱼᱟ ᱟᱨᱠᱤ, ᱟᱹᱰᱤ ᱡᱚᱛᱷᱟᱛ ᱠᱟᱛᱷᱟ ᱵᱮᱱ ᱞᱟᱹᱭ ᱠᱮᱫᱟ, ᱦᱮᱸ ᱥᱮᱸ ᱾ ᱱᱤᱡᱮᱨ ᱱᱤᱡᱮᱨ ᱨᱮ ᱞᱟᱹᱭ ᱠᱟᱛᱮᱫ, ᱮᱵᱚᱝ ᱮᱯᱚᱨᱮ ᱟᱛᱳ ᱠᱚᱨᱮ ᱦᱚᱸ ᱞᱟᱹᱭ ᱛᱮᱫ ᱢᱤᱴᱤᱱ ᱵᱷᱟᱴ ᱱᱤᱭᱟᱹ ᱠᱟᱛᱮᱜ ᱦᱚᱸ ᱜᱟᱱᱚᱜᱼᱟ, ᱟᱨᱠᱤ ᱦᱮᱸ ᱥᱮ ᱾
ᱦᱮᱸ, ᱦᱮᱸ, ᱵᱟᱱᱟᱨᱥᱮᱫ ᱛᱮᱜᱮ ᱟᱨᱠᱤ, ᱢᱟᱱᱮ ᱱᱚᱣᱟ ᱫᱚ ᱟᱵᱚ ᱫᱚ, ᱢᱟᱱᱮ ᱪᱮᱜ ᱠᱟ ᱜᱚᱞᱯᱷᱚᱭᱫᱟ ᱵᱚᱱ ᱴᱷᱤᱠ ᱜᱮᱭᱟ, ᱠᱤᱱ ᱢᱮᱫ ᱞᱩᱛᱩᱨᱟᱜ ᱦᱳᱭᱳᱜ ᱛᱟᱵᱚᱱᱟ, ᱟᱵᱚᱜᱮ ᱵᱟᱠᱷᱟᱡ ᱫᱚ ᱟᱵᱚ ᱦᱚᱸ ᱢᱮᱱ ᱛᱮ ᱟᱵᱚ ᱥᱟᱱᱛᱟᱲ ᱥᱚᱢᱟᱡᱽ ᱫᱚ ᱢᱩᱪᱟᱹᱫ ᱨᱮᱫᱚ ᱪᱮᱫ ᱦᱚᱸ ᱵᱟᱝ ᱛᱟᱦᱮᱱ ᱛᱟᱵᱚᱱᱟ ᱟᱫᱚ ᱵᱩᱡᱽ, ᱟᱵᱚ ᱡᱮ ᱵᱟᱠᱚ ᱵᱟ ᱠᱚ ᱢᱮᱛᱟ ᱵᱚᱱᱟ ᱡᱮ, ᱟᱹᱫᱤᱵᱟᱹᱥᱤ ᱟᱵᱚ ᱫᱚ ᱟᱫ ᱫᱤ ᱜᱮᱵᱚᱱ ᱠᱟᱱᱟ, ᱠᱤᱱᱛᱩ ᱟᱫᱤ ᱢᱮᱱᱛᱮᱜᱮ ᱯᱩᱨᱟᱹ ᱢᱩᱪᱟᱹᱫ ᱪᱟᱵᱟᱜᱼᱟ ᱾
ᱢᱩᱪᱟᱹᱫ ᱪᱟᱵᱟ ᱦᱳᱭ ᱟᱨᱠᱤ
ᱚᱱᱮ ᱛᱚᱵᱮᱱ ᱧᱮᱞ ᱫᱟ ᱜᱚᱝᱠᱮ, ᱩᱱᱟᱹᱜ ᱡᱮ ᱪᱮᱬᱮ ᱪᱩᱯᱲᱤ ᱵᱚᱲᱚ ᱵᱚᱲᱚ ᱪᱮᱬᱮ ᱠᱚ ᱛᱟᱦᱮᱸ ᱠᱟᱱᱟ, ᱪᱮᱞᱮ ᱯᱟᱡᱷᱟᱲ ᱥᱮ ᱪᱮᱸᱞᱮᱸ ᱠᱚ ᱢᱮᱛᱟ ᱠᱚᱣᱟ, ᱩᱝᱠᱩ ᱛᱚ ᱟᱫᱤ ᱠᱟᱱᱟ ᱠᱚ, ᱩᱠᱩ ᱩᱠᱩ ᱠᱚᱵᱚ‌ ᱧᱮᱞ ᱵᱟᱲᱟᱭᱮᱫ ᱠᱚᱣᱟ ᱱᱮᱛᱚᱜ?
ᱵᱟ, ᱵᱟ ᱮᱠᱷᱚᱱᱳ ᱤᱧ ᱦᱮᱸ ᱮᱠᱷᱚᱱᱚ ᱤᱧᱟᱹᱜ ᱢᱮᱫ ᱛᱮᱫᱚ, ᱮᱠᱷᱚᱱᱚ ᱟᱨᱤᱧ ᱯᱟᱡᱷᱟᱲ ᱢᱟᱡᱷᱟᱲᱟ, ᱚᱱᱟ ᱠᱟᱹᱦᱱᱤ ᱦᱟᱲᱟᱢ ᱫᱟᱫᱩ ᱠᱚ ᱞᱟᱹᱭ ᱠᱟᱜ-ᱟ, ᱟᱯᱮ ᱦᱚᱸ ᱜᱤᱫᱤ ᱠᱚ ᱜᱚᱞᱯᱷᱚ ᱨᱮᱜᱤᱧ ᱟᱸᱚᱢ ᱠᱟᱫᱟ, ᱡᱮ ᱡᱮ ᱦᱮᱸ ᱜᱤᱫᱤ ᱠᱚ ᱦᱤᱡᱩᱜᱼᱟ ᱜᱤᱫᱤ ᱥᱟᱵ ᱤᱫᱤ ᱠᱚ ᱜᱤᱫᱽᱨᱟᱹ ᱦᱚᱸᱠᱚ ᱛᱩᱞ ᱤᱫᱤ ᱠᱟᱫ ᱠᱚ ᱛᱟᱦᱮᱸᱫ ᱦᱮᱸ ᱥᱮ ᱯᱟᱡᱷᱟᱲ ᱮᱢᱟᱱ ᱠᱚ ᱢᱟᱨᱟᱝ ᱢᱟᱨᱟᱝ ᱠᱚ ᱛᱟᱦᱮᱸ ᱠᱟᱱᱟ ᱚᱱᱟ ᱚᱱᱮ ᱜᱚᱞᱯᱷᱚ ᱠᱟᱹᱦᱤᱱᱤ ᱠᱚᱨᱮᱜᱤᱧ ᱟᱸᱡᱚᱢ ᱠᱟᱜᱟ ᱮᱠᱷᱚᱱᱳ ᱢᱮᱫ ᱛᱮᱫᱚ ᱠᱷᱚᱱ ᱚ ᱧᱮᱞ ᱜᱮ ᱟᱹᱨᱤᱧ ᱧᱮᱞ ᱠᱚᱣᱟ ᱩᱱᱠᱩ ᱫᱚ ᱦᱟᱹᱯᱤᱫᱱᱟ ᱱᱟᱹᱯᱤᱫ ᱪᱟᱵᱟᱶ ᱠᱟᱱᱟ ᱠᱚ ᱾
ᱪᱟᱵᱟᱭᱮᱱᱟ ᱟᱵᱚ ᱦᱚᱸᱛᱚ ᱟᱫᱤ ᱦᱚᱲ ᱠᱟᱱ ᱜᱮᱭᱟ ᱟᱵᱚ ᱦᱚᱸ ᱡᱩᱫᱤ ᱟᱵᱚ ᱵᱟᱵᱚ ᱢᱮᱫ ᱞᱩᱛᱩᱨᱟ ᱟᱵᱚᱶᱟᱜ ᱥᱟᱱᱛᱟᱲ ᱥᱚᱢᱟᱡ ᱨᱮ ᱛᱟᱦᱚᱞᱮ ᱟᱵᱚ ᱦᱚᱸ ᱚᱱᱠᱟ ᱜᱮ ᱵᱚᱱ ᱟᱫ ᱪᱟᱵᱟᱜ-ᱟ, ᱪᱤᱱ ᱢᱩᱫᱽᱫᱟᱹ ᱵᱟᱝ ᱛᱟᱦᱮᱱ ᱛᱟᱵᱚᱱᱟ, ᱦᱮᱸ ᱥᱮ ᱵᱟᱝ ᱜᱚᱝᱠᱮ ᱞᱟᱹᱭᱵᱤᱱ ᱥᱮ?
ᱮᱠᱫᱚᱢ, ᱜᱚᱝᱠᱮ ᱛᱟᱦᱚᱞᱮ ᱢᱚᱴᱟᱢᱩᱴᱤ ᱪᱮ ᱪᱟᱥ ᱠᱟᱹᱢᱤ ᱠᱚᱫᱚ ᱯᱮᱻ ᱤᱭᱟᱹ ᱟᱨᱠᱤ ᱪᱮᱜ ᱠᱟ ᱯᱮ ᱤᱭᱟᱹᱭᱮᱫᱟ ᱢᱟᱱᱮ ᱫᱷᱩᱨᱟᱹᱣ ᱞᱮᱠᱟ ᱥᱮ ᱟᱹᱣᱨᱤᱯᱮ ᱮᱦᱚᱵᱟ?
ᱮᱸ ᱫᱷᱩᱨᱟᱹᱣ ᱮᱦᱚᱵ ᱫᱚ ᱵᱟᱝ ᱜᱚᱝᱠᱮ ᱚᱱᱟ ᱫᱚ ᱤᱭᱟᱹ ᱦᱩᱭ ᱠᱟᱱᱟ ᱪᱮᱜ ᱠᱚ ᱢᱮᱛᱟᱜ ᱠᱟᱱᱟ ᱴᱟᱠᱴᱟᱨ ᱠᱚᱛᱮ ᱥᱮ ᱱᱟᱦᱮᱞ ᱠᱚᱛᱮ ᱥᱤ ᱵᱟᱲᱟ ᱦᱩᱭᱩᱜ ᱠᱟᱱᱟ ᱟᱨ ᱟᱲᱮ ᱠᱚ ᱞᱟᱜ ᱵᱟᱲᱟ ᱦᱩᱭᱩᱜ ᱠᱟᱱᱟ, ᱢᱟᱱᱮ ᱨᱮᱰᱤ ᱠᱟᱛᱮ ᱫᱚᱦᱚ ᱠᱟᱜ ᱦᱩᱭᱩᱜ ᱠᱟᱱᱟ, ᱦᱮᱸ ᱨᱮᱰᱤ ᱠᱟᱜ ᱢᱟᱱᱮ ᱳᱭ ᱡᱟᱹᱥᱛᱤ ᱧᱚᱜ ᱠᱟᱹᱴᱤᱡ ᱮ ᱫᱟᱜ ᱞᱮᱠᱷᱟ ᱦᱮᱸ ᱨᱚᱦᱚᱭ ᱟᱨᱟᱢᱵᱚ ᱵᱟᱠᱚ ᱞᱟᱹᱭᱟ ᱡᱮ, ᱡᱮ ᱯᱩᱲᱤᱭᱟᱹ ᱠᱷᱮᱛ ᱠᱷᱚᱱᱟᱜ ᱫᱚ ᱢᱟᱱᱮ ᱥᱤ ᱠᱷᱮᱛᱨᱮ ᱫᱟᱜ ᱫᱚ ᱠᱟᱹᱴᱤᱡ ᱛᱤᱸᱜᱩᱱᱟ ᱟᱨᱠᱤ ᱠᱚᱢ ᱧᱚᱜ ᱫᱟᱜ ᱨᱮᱦᱚᱸᱭ ᱮᱭ ᱠᱟᱨᱚᱱ ᱛᱮ ᱢᱟᱱᱮ ᱨᱮᱰᱤ ᱠᱟᱜᱟᱭ ᱾ ᱚᱱᱟ ᱠᱟᱛᱷᱟ ᱜᱮ
ᱟᱯᱮᱥᱮᱜ ᱢᱚᱴᱟᱢᱩᱴᱤ ᱪᱟᱥ ᱨᱮᱱᱟᱜ ᱢᱟᱱᱮ ᱪᱮᱜᱠᱟ ᱢᱟᱱᱮ ᱪᱮᱜ ᱪᱟᱥ ᱞᱮᱠᱷᱟᱱ ᱟᱯᱮ ᱥᱮᱫ ᱟᱨᱠᱤ ᱵᱷᱟᱜᱤ ᱦᱩᱭᱩᱜ-ᱟ, ᱟᱨ ᱠᱮᱞᱟᱵᱷ ᱢᱮᱱᱟᱜ-ᱟ ᱾
ᱚ ᱟᱞᱮ ᱜᱚᱝ ᱟᱞᱮ ᱥᱮᱫ ᱫᱚ ᱪᱟᱥ ᱵᱚᱞᱛᱮ ᱫᱚ ᱦᱳᱲᱳ ᱜᱮᱠᱚ ᱵᱮᱥᱤ ᱵᱷᱟᱜ ᱠᱚ ᱪᱟᱥᱼᱟ ᱵᱟᱨ ᱫᱷᱟᱣ ᱦᱳᱲᱳ ᱠᱚ ᱪᱟᱥᱼᱟ ᱟᱨ ᱦᱮᱸ ᱦᱳᱲᱳ ᱜᱮ ᱵᱤᱥᱤ ᱠᱚ ᱜᱩᱨᱩᱛᱚᱼᱟ ᱟᱨᱠᱤ ᱟᱞᱩ ᱦᱟᱥᱟ ᱫᱚ ᱵᱟᱝ ᱠᱟᱱ ᱛᱟᱞᱮᱭᱟ ᱜᱚᱝᱠᱮ ᱡᱮ ᱟᱞᱩ ᱦᱩᱭᱩᱜ ᱟᱞᱮ ᱥᱮᱫ ᱫᱚ ᱾ ᱮᱢᱱᱤ ᱥᱟᱵ ᱠᱟᱜ ᱵᱮᱱ ᱡᱩᱫᱤ ᱠᱚᱯᱤ ᱨᱮᱭᱟᱲ ᱫᱤᱱ ᱫᱚ ᱠᱚᱯᱤ ᱫᱚ ᱡᱟᱹᱥᱛᱤ ᱜᱮᱠᱚ ᱪᱟᱥ ᱟ ᱾ ᱠᱚᱯᱤ ᱦᱚᱸ ᱦᱩᱭᱩᱜ ᱜᱮᱭᱟ ᱵᱷᱟᱜᱤ ᱜᱮ ᱟᱨᱠᱤ ᱦᱟᱥᱟ ᱩᱯᱚᱨ ᱮ ᱱᱤᱨᱵᱷᱚᱨ ᱱᱤᱨᱵᱷᱚᱨ ᱟᱭ ᱥᱮ ᱜᱚᱝᱠᱮ ᱟᱵᱮᱱ ᱛᱚ ᱡᱟᱦᱟᱸᱢᱟᱱ ᱛᱟᱦᱟ ᱫᱚ ᱚᱦᱚᱵᱮᱱ ᱪᱟᱥ ᱠᱮᱭᱟ ᱥᱮ ᱾
ᱚᱦᱚᱵᱮᱱ ᱪᱟᱥ ᱠᱮᱭᱟ ᱦᱳᱭ ᱦᱳᱭ ᱦᱳᱭ ᱟᱫᱚ ᱜᱚᱝᱠᱮ ᱦᱮᱸ ᱛᱮ ᱟᱨ ᱥᱚᱥᱟ ᱠᱚ ᱪᱮᱜ ᱞᱮᱠᱟ ᱥᱚᱥᱟ ᱠᱚ?
ᱦᱮᱸ ᱥᱚᱥᱟ ᱦᱚᱸ ᱦᱳᱭᱳᱜ ᱜᱮᱭᱟ ᱜᱚᱝᱠᱮ ᱜᱷᱩᱴᱩ ᱠᱚᱨᱮ ᱥᱚᱥᱟ ᱵᱷᱟᱜᱤ ᱠᱚ
ᱱᱚᱛᱮ ᱟᱞᱮᱥᱮᱜ ᱢᱟ ᱥᱚᱥᱟ ᱠᱚ ᱠᱚᱯᱤ ᱠᱚᱢᱟ ᱟᱹᱰᱤ ᱟᱢᱫᱟ ᱟᱢᱫᱟ ᱫᱟᱢ ᱠᱚ ᱞᱟᱹᱭᱟ ᱚᱱᱟᱛᱮᱧ ᱠᱩᱞᱤ ᱠᱟᱱᱟ ᱟᱨᱠᱤ ᱚᱱᱛᱮ
ᱚ ᱱᱚᱛᱮ ᱫᱚ ᱥᱚᱵᱡᱤ ᱫᱚ ᱥᱟᱵ ᱠᱟᱜ ᱵᱮᱱ ᱡᱷᱚᱛᱚ ᱥᱚᱵᱡᱤ ᱜᱮ ᱦᱳᱭᱳᱜ-ᱟ ᱾ ᱠᱚᱢ ᱵᱤᱥᱤ ᱫᱚ ᱜᱟᱡᱚᱨ ᱠᱚ ᱜᱟᱡᱚᱨ ᱠᱚ ᱴᱩᱠᱩ ᱵᱟᱝ ᱦᱩᱭᱩᱜ-ᱟ ᱟᱨᱠᱤ ᱾
ᱛᱟᱞᱦᱮ ᱢᱚᱴᱟᱢᱩᱴᱤ ᱥᱚᱵᱡᱤ ᱠᱚᱨᱮᱱᱟᱜ ᱫᱟᱢ ᱫᱚ ᱟᱯᱮ ᱥᱮᱫ ᱫᱚ ᱛᱟᱦᱚᱞᱮ ᱠᱚᱢ ᱠᱚᱢ ᱜᱮᱭᱟ ᱦᱮᱸ ᱵᱟᱝ?
ᱫᱚᱢᱮ ᱮᱠᱴᱟ ᱵᱟᱹᱲᱛᱤ ᱫᱚ ᱵᱟᱝ ᱠᱟᱱᱟ ᱟᱨᱠᱤ ᱢᱤᱰᱤᱭᱟᱢ ᱢᱮᱱᱟᱜ-ᱟ ᱾ ᱠᱩᱱᱫᱽᱨᱤ ᱠᱚ ᱡᱮᱢᱚᱱ ᱱᱤᱛᱳᱜ ᱫᱚ ᱠᱩᱱᱫᱽᱨᱤ ᱠᱚ ᱪᱟᱥ ᱦᱩᱭ ᱠᱟᱱᱟ ᱟᱹᱰᱤ ᱡᱟᱹᱥᱛᱤ ᱧᱚᱜ ᱟᱨᱠᱤ ᱾
ᱦᱟᱸ ᱟᱪᱪᱷᱟ ᱟᱪᱪᱷᱟ ᱾ ᱟᱨ ᱟᱹᱰᱤ ᱵᱷᱟᱹᱞᱤ‌ ᱠᱟᱛᱷᱟ ᱛᱟᱦᱚᱞᱮ ᱟᱞᱮᱥᱤᱜ ᱢᱟ ᱜᱟᱭ ᱠᱚᱯᱤ ᱟᱢ ᱛᱚ ᱡᱩᱫᱤ ᱥᱟᱠᱟᱢ ᱢᱤᱫ ᱵᱟᱨ ᱟᱹᱜᱩᱭᱮᱜ ᱜᱮᱭᱟ ᱵᱟᱝ ᱟᱹᱰᱤ ᱩᱛᱟᱹᱨ ᱠᱟᱛᱮ ᱠᱚ ᱞᱟᱹᱭ ᱫᱟ ᱱᱚᱣᱟ ᱚᱱᱟ ᱚᱱᱟ ᱚᱱᱟ ᱯᱚᱭᱥᱟ ᱛᱮᱜᱮ ᱡᱩᱫᱤ ᱮᱴᱟᱜ ᱠᱤᱪᱷᱩ ᱥᱚᱵᱡᱤᱢ ᱦᱟᱛᱟᱣᱟ ᱵᱮᱜ ᱯᱮᱨᱮᱡᱚᱜ-ᱟ᱾
ᱦᱮᱸ ᱵᱮᱜ ᱯᱮᱨᱮᱡᱚᱜ-ᱟ ᱟᱨ ᱜᱚᱝᱠᱮ ᱱᱤᱛᱚᱜ ᱫᱚ ᱠᱚᱯᱤ ᱨᱮᱱᱟᱜ ᱫᱟᱢ ᱫᱚ ᱵᱟᱹᱲᱛᱤ ᱜᱮᱭᱟ ᱛᱚ ᱱᱤᱛᱚᱜ ᱫᱚ
ᱵᱟᱹᱲᱛᱤ ᱜᱮ ᱵᱟᱝ ᱠᱟᱱᱟ ᱥᱮᱸ ᱡᱟᱦᱟᱸᱭ ᱠᱚ ᱮᱥᱴᱚᱠ ᱨᱮᱠᱚ ᱫᱚᱦᱚ ᱠᱟᱫ ᱛᱟᱦᱮᱸᱫ ᱩᱱᱠᱩ ᱟᱠᱷᱨᱤᱧᱟ ᱥᱮ ᱡᱟᱹᱥᱛᱤ ᱫᱟᱢ ᱦᱩᱭᱩᱜ ᱜᱮᱭᱟ ᱢᱟᱱᱮ ᱟᱵᱚ ᱠᱚ ᱥᱟᱶ ᱚᱱᱟ ᱫᱚ ᱠᱤᱨᱤᱧ ᱢᱟᱱᱮ ᱩᱱᱟᱹᱜ ᱟᱵᱚ ᱠᱚ ᱤᱭᱟᱹ ᱨᱮᱫᱚ ᱠᱤᱨᱤᱧ ᱫᱚ ᱵᱟᱭ ᱜᱟᱱᱚᱜ-ᱟ ᱟᱨ
ᱵᱟᱝ ᱵᱟᱝ ᱟᱵᱮᱱ ᱫᱚᱵᱮᱱ ᱢᱚᱱᱮᱭᱟ ᱚᱱᱟ ᱠᱷᱟᱡ ᱡᱩᱫᱤ ᱟᱹᱲᱟᱹᱭᱥᱚ ᱡᱤᱞᱤᱧ ᱤᱫᱤᱭᱟ ᱚᱱᱟ ᱟᱹᱰᱤ ᱱᱟᱯᱟᱭᱟ᱾
ᱦᱩᱸ ᱦᱩᱸ ᱾ ᱚᱱᱟ ᱠᱚ ᱵᱟᱡᱟᱨ ᱠᱚᱦᱚᱸ ᱪᱟᱞᱟᱣ ᱫᱩᱧ ᱪᱟᱞᱟᱜ ᱦᱟᱴ ᱵᱟᱲᱟᱭ ᱜᱮᱭᱟᱞᱤᱧ ᱟᱫᱚ ᱚᱱᱟᱛᱮᱧ ᱡᱟᱦᱟᱸ ᱟᱸᱡᱚᱢ ᱠᱟᱫᱟᱞᱤᱧ ᱟᱨᱠᱤ ᱦᱮᱸ ᱥᱮ ᱟᱹᱰᱤ ᱩᱥ ᱛᱮ ᱟᱨ ᱢᱚᱱᱮᱭ ᱫᱟᱞᱤᱧ ᱚᱱᱟᱛᱮ ᱵᱟᱝ ᱫᱚ ᱨᱟᱹᱜᱤ ᱛᱮ ᱱᱚᱣᱟ ᱠᱚᱨᱮ ᱜᱮ ᱨᱚᱦᱚᱭ ᱦᱩᱭᱩᱜ-ᱟ ᱱᱚᱛᱮ ᱫᱚ ᱠᱟ ᱦᱟᱥᱟ ᱵᱟᱝ ᱠᱟᱱᱟ ᱥᱮ᱾
ᱦᱮᱸ᱾
ᱥᱮ ᱨᱚᱠᱚᱢ ᱪᱟᱥ ᱜᱚ ᱵᱟᱝ ᱦᱩᱭᱩᱜ ᱟᱨᱠᱤ ᱥᱚᱵᱽᱡᱤ ᱨᱮᱱᱟᱜ᱾
ᱦᱮᱸ ᱦᱮᱸ ᱚᱱᱟᱜᱮ ᱡᱩᱫᱤ ᱵᱮᱱ ᱢᱚᱱᱮᱭᱟ ᱡᱚᱢ ᱞᱟᱹᱜᱤᱫ ᱫᱚ ᱩᱣᱟᱹᱭ ᱦᱩᱭᱩᱜ ᱨᱮᱦᱚᱸ ᱡᱮ ᱟᱠᱷᱨᱤᱧ ᱢᱚᱱᱮ ᱠᱟᱛᱮᱫ ᱫᱚ ᱠᱟᱹᱴᱤᱡ ᱫᱚ ᱞᱚᱥ ᱫᱚᱵᱮᱱ ᱞᱚᱥ ᱫᱟᱲᱮᱭᱟᱜ-ᱟ ᱡᱩᱫᱤ ᱦᱟᱥᱟ ᱵᱟᱝ ᱠᱟᱱ ᱠᱷᱟᱡ ᱟᱨᱠᱤ᱾
ᱦᱳᱭ ᱞᱚᱥ ᱨᱮᱜᱮ ᱯᱟᱲᱟᱜ-ᱟ ᱪᱤᱱ ᱛᱟᱹ ᱵᱟᱲᱟ ᱠᱮᱫᱟᱞᱤᱧ ᱚᱱᱠᱟᱱᱟᱜ ᱦᱟᱥᱟ ᱦᱚᱸ ᱵᱟᱝ ᱠᱟᱱᱟ ᱟᱨ ᱡᱩᱫᱤ ᱨᱚᱦᱚᱭᱟᱢ ᱢᱚᱴᱟᱢᱩᱴᱤ ᱨᱟᱱ ᱯᱷᱟᱱ ᱵᱮᱯᱟᱨ ᱛᱮᱜᱮ ᱢᱟᱱᱮ ᱞᱚᱥ ᱧᱚᱜ ᱜᱮ ᱯᱟᱲᱦᱟᱜ-ᱟ ᱟᱨᱠᱤ᱾
ᱦᱩᱸ ᱦᱩᱸ ᱚᱱᱟ ᱠᱟᱛᱷᱟ ᱜᱮ᱾
ᱟᱯᱮ ᱥᱮᱫ ᱛᱷᱟᱞᱮ ᱢᱚᱴᱟᱢᱩᱴᱤ ᱦᱟᱥᱟ ᱫᱚ ᱵᱷᱟᱞᱤ ᱜᱮᱭᱟ ᱵᱟᱝ?
ᱦᱮᱸ ᱦᱟᱥᱟ ᱵᱷᱟᱜᱤ ᱜᱮᱭᱟ ᱠᱤᱱᱛᱩ ᱟᱞᱩ ᱴᱩᱠᱩ ᱵᱟᱝ ᱦᱩᱭᱩᱜ-ᱟ ᱦᱩᱭ ᱫᱚ ᱦᱩᱭᱩᱜ-ᱟ ᱢᱟᱱᱮ ᱡᱚᱢ ᱵᱟᱲᱟ ᱞᱮ ᱠᱟ ᱡᱩᱫᱤ ᱵᱚᱱ ᱢᱚᱱᱮᱭᱟ ᱵᱮᱵᱽᱥᱟᱭ ᱟᱹᱞᱤᱧ ᱵᱟᱨ ᱵᱤᱜᱟᱹ ᱯᱮ ᱵᱤᱜᱟᱹ ᱨᱚᱦᱚᱭ ᱚᱱᱠᱟ ᱞᱮᱠᱟ ᱫᱚ ᱵᱟᱝ ᱦᱩᱭᱩᱜ-ᱟ᱾
ᱟᱪᱪᱷᱟ ᱟᱪᱪᱷᱟ ᱦᱩᱸ ᱟᱪᱪᱷᱟ ᱟᱪᱪᱷᱟ᱾ ᱟᱪᱪᱷᱟ ᱵᱷᱟᱞᱮ ᱜᱮ ᱛᱷᱟᱞᱮ ᱜᱟᱝᱠᱮ ᱟᱯᱮ ᱥᱮᱫ ᱫᱚ ᱢᱟᱱᱮ ᱪᱮᱫᱠᱟ ᱵᱩᱨᱩ ᱫᱤᱥᱚᱢ ᱰᱩᱝᱨᱤ ᱥᱮ ᱪᱮᱫ ᱠᱟᱱ ᱡᱟᱭᱜᱟ ᱠᱟᱱᱟ ᱚᱱᱛᱮ ᱫᱚ, ᱚ ᱵᱤᱨ ᱫᱤᱥᱚᱢ ᱢᱟᱝ? ᱵᱤᱨ ᱫᱤᱥᱚᱢ ᱢᱟᱱᱮ ᱦᱮᱸ ᱢᱚᱴᱟᱢᱩᱴᱤ ᱟᱫᱚ ᱥᱟᱦᱟᱱ ᱥᱟᱠᱟᱢ ᱨᱮᱱᱟᱜ ᱦᱚᱸ
ᱦᱮᱸ ᱠᱳᱱᱳ ᱚᱵᱷᱟᱵ ᱫᱚ ᱵᱟᱹᱱᱩᱜ ᱛᱟᱞᱮᱭᱟ ᱟᱞᱮ ᱥᱮᱫ ᱫᱚ ᱥᱟᱦᱟᱱ ᱠᱚ ᱩᱫ ᱠᱚ ᱯᱩᱴ ᱠᱟᱹ ᱠᱚ ᱵᱚᱞᱮ ᱱᱤᱛᱚᱜ ᱫᱚ ᱵᱚᱨᱥᱟ ᱫᱤᱱ ᱢᱟᱱᱮ ᱩᱫ ᱯᱩᱴᱠᱟᱹ ᱫᱚ ᱟᱹᱰᱤ ᱡᱟᱹᱛᱤ ᱜᱮ ᱡᱟᱱᱟᱢᱚᱜ-ᱟ ᱥᱚᱵᱽᱡᱤ ᱞᱤᱭᱟᱹ ᱫᱚ ᱠᱳᱱᱳ ᱴᱮᱱᱥᱚᱱ ᱵᱟᱹᱱᱩᱜ-ᱟ᱾
ᱦᱳᱭ ᱛᱷᱟᱞᱮ ᱜᱚᱝᱠᱮ ᱩᱫ ᱯᱩᱴᱠᱟᱹ ᱠᱚᱫᱚ ᱧᱟᱢ ᱵᱟᱲᱟᱜ ᱠᱟᱱ ᱜᱮᱭᱟ ᱠᱚ ᱥᱮ ᱵᱟᱝ?
ᱟᱹᱰᱤ ᱡᱳᱨ ᱜᱚᱝᱠᱮ ᱩᱫ ᱯᱩᱴ ᱠᱟᱹ ᱫᱚ ᱯᱨᱟᱭ ᱜᱮᱞᱮ ᱥᱳᱲᱮ ᱠᱚᱣᱟ ᱟᱞᱮ ᱫᱚ᱾ ᱜᱟᱡᱮ ᱯᱩᱛᱠᱟᱹ ᱠᱚ ᱧᱟᱢᱚᱜ ᱠᱟᱱ ᱦᱮᱸ ᱱᱤᱛᱚᱜ ᱫᱚ ᱢᱟᱱᱮ ᱱᱤᱭᱟᱹ ᱵᱟᱨ ᱫᱚ ᱩᱱᱟᱹᱜ ᱵᱟᱭ ᱫᱟᱜ ᱠᱟᱜ-ᱟ ᱥᱮ ᱩᱫ ᱠᱚᱫᱚ ᱢᱟᱱᱮ ᱥᱟ ᱠᱟᱢ ᱠᱚ ᱵᱟᱝ ᱥᱟᱨᱡᱚᱢ ᱥᱟᱠᱟᱢ ᱠᱚ ᱵᱟᱝ ᱥᱮᱭᱟ ᱞᱮᱱᱠᱷᱟᱡ ᱫᱚ ᱩᱫ ᱠᱚᱫᱚ ᱵᱟᱝ ᱡᱟᱱᱟᱢᱚᱜ-ᱟ᱾ ᱡᱟᱱᱟᱢ ᱫᱚ ᱡᱟᱱᱟᱢᱚᱜ ᱠᱟᱱᱟ ᱠᱚᱢ ᱟᱨᱠᱤ ᱠᱤᱱᱛᱩ ᱦᱮᱸ ᱟᱨ ᱯᱩᱴᱠᱟᱹ ᱫᱚ ᱟᱹᱰᱤ ᱡᱟᱹᱥ ᱛᱤ ᱠᱚ ᱡᱟᱱᱟᱢᱚᱚᱜ ᱠᱟᱱ ᱛᱟᱦᱮᱸᱜ ᱱᱤᱛᱚᱜ ᱫᱚ ᱠᱟᱹᱴᱤᱡ ᱠᱚᱢ ᱟᱠᱟᱱᱟ ᱦᱮᱸ ᱥᱳᱲᱮ ᱦᱩᱭᱱᱟ ᱜᱚᱝᱠᱮ ᱞᱮᱴᱚ
ᱚ ᱦᱚᱸ ᱟᱹᱰᱤ ᱡᱳᱨ ᱛᱷᱟᱞᱮ ᱡᱚᱢ ᱵᱟᱲᱟ ᱦᱩᱭᱱᱟ ᱵᱟᱝ? ᱦᱩᱸ ᱟᱫᱚ ᱟᱞᱮ ᱥᱮᱫ ᱢᱟ ᱚᱱᱠᱟᱱ ᱢᱟᱱᱮ ᱰᱩᱝᱨᱤ ᱵᱤᱨ ᱠᱚᱦᱚᱸ ᱢᱟᱱᱮ ᱰᱩᱝᱨᱤ ᱠᱚ ᱟᱞᱮ ᱥᱮᱫ ᱢᱟᱞᱮ ᱢᱟᱱᱮ ᱡᱚᱢ ᱫᱚ ᱵᱩᱡᱷᱟᱹᱣ ᱞᱮᱭᱟ ᱫᱚᱢᱮ ᱟᱫᱚ ᱚᱠᱟᱨᱮᱢ ᱧᱟᱢᱟ ᱜᱚᱝᱠᱮ ᱛᱮ ᱡᱩᱫᱤ ᱟᱠᱷᱨᱤᱧ ᱠᱚᱦᱚᱸ ᱠᱚ ᱟᱠᱷᱨᱤᱧ ᱠᱚᱦᱚᱸ ᱠᱚ ᱟᱹᱜᱩᱭᱟ ᱢᱟᱱᱮ ᱜᱟᱡᱮ ᱠᱟᱛᱮᱫ ᱫᱟᱢ ᱚᱱᱟ ᱠᱷᱚᱱᱮᱢ ᱢᱮᱱᱟ ᱡᱩᱫᱤ ᱡᱤᱞᱜᱤᱧ ᱡᱚᱢᱟ ᱵᱟᱝ ᱟᱹᱰᱤ ᱵᱷᱟᱜᱮ-ᱟ ᱟᱨᱠᱤ ᱦᱮᱸ ᱥᱮ ᱫᱚᱢᱮ ᱠᱟᱛᱮᱫ ᱫᱟᱢ ᱟᱨᱠᱤ ᱪᱮᱫ ᱦᱚᱸ ᱵᱟᱹᱱᱩᱜ ᱨᱮᱦᱚᱸ ᱛᱤᱡᱩᱜ ᱜᱮ ᱨᱮᱦᱚᱸ ᱚᱱᱟ ᱨᱮᱱᱟᱜ ᱦᱚᱸ ᱫᱟᱢ ᱢᱮᱱᱟᱜ᱾
ᱫᱟᱢᱚᱜ-ᱟ ᱫᱟ ᱫᱚᱢᱮ ᱫᱟᱢ ᱟᱨ ᱜᱚᱝᱠᱮ ᱟᱞᱮ ᱥᱮᱫ ᱫᱚ ᱟᱹᱠᱷᱨᱤᱧ ᱫᱚ ᱱᱚᱣᱟ ᱠᱚ ᱠᱟ ᱢᱟᱱᱮ ᱯᱟᱴᱠᱟ ᱩᱫ ᱠᱚᱫᱚ ᱵᱟᱠᱚ ᱟᱹᱠᱷᱨᱤᱧᱟ ᱢᱚᱛ ᱛᱟᱢ ᱩᱫ ᱢᱤᱫᱴᱮᱱ ᱦᱮᱱᱟᱜ-ᱟ ᱡᱮᱞᱮᱧ ᱡᱮᱞᱮᱧ ᱚᱱᱟ ᱫᱚ ᱟᱯᱮ ᱥᱮᱫ ᱦᱚᱸ ᱦᱳᱭᱳᱜ-ᱟ ᱡᱟᱹᱱᱤᱡ᱾
ᱦᱮᱸ ᱦᱮᱸ, ᱢᱚᱛᱟᱢ ᱩᱫ ᱫᱚ ᱦᱩᱭᱩᱜ ᱜᱮᱭᱟ ᱚᱱᱟ ᱫᱚ ᱦᱩᱭᱩᱜ ᱜᱮᱭᱟ ᱟᱨ ᱵᱟᱝ ᱫᱚ ᱵᱟᱝ ᱠᱚᱢᱟ ᱟᱹᱰᱤ ᱠᱚᱢᱟ ᱟᱞᱮ ᱥᱮᱫ ᱫᱚ ᱩᱫ ᱠᱚᱫᱚ ᱠᱚᱢᱮ ᱦᱮᱸ ᱢᱟᱱᱮ ᱛᱟᱨ ᱦᱟᱱᱮ ᱦᱩᱲᱩ ᱠᱷᱮᱛ ᱠᱚᱨᱮ ᱡᱟᱦᱟᱸ ᱠᱚᱨᱮᱜ ᱵᱩᱱᱩᱢ ᱠᱚ ᱢᱮᱱᱟᱜ-ᱟ ᱟᱲᱮ ᱠᱟᱱᱟ ᱚᱱᱟ ᱢᱩᱪᱤ ᱠᱟᱴᱟ ᱩᱫ ᱛᱮᱫ ᱦᱩᱭᱩᱜ ᱠᱟᱱᱟ, ᱦᱳᱭ ᱚᱱᱟ ᱪᱷᱟᱲᱟ ᱫᱚ ᱵᱟᱝᱟ ᱚᱱᱟ ᱦᱚᱸ ᱢᱟᱱᱮ ᱠᱟᱹᱴᱤᱡ ᱪᱩᱱᱩᱝ ᱛᱚ᱾ ᱦᱮᱸ ᱥᱮ ᱫᱚᱢᱮ ᱠᱤ ᱠᱟᱹᱴᱤᱡ ᱮᱢ ᱞᱟᱫ ᱞᱮᱠᱷᱟᱱ ᱜᱮ ᱪᱟᱵᱟᱭᱱᱟ ᱢᱤᱫ ᱦᱚᱲ ᱜᱟᱱ ᱴᱷᱤᱠ ᱴᱷᱟᱠ ᱮᱢ ᱦᱩᱭᱩᱜ-ᱟ ᱟᱨ ᱠᱤ, ᱦᱮᱸ ᱥᱮ?
ᱜᱚᱝᱠᱮ ᱩᱫ ᱠᱚ ᱥᱮ ᱵᱤᱨ ᱜᱚᱝᱠᱮ ᱡᱩᱫᱤ ᱥᱩᱨ ᱨᱮ ᱵᱤᱨ ᱛᱟᱦᱮᱱᱟ ᱥᱮ ᱩᱫ ᱯᱩᱴᱠᱟᱹ ᱮᱠᱞᱟ ᱫᱚ ᱵᱟᱝ ᱟᱹᱰᱤ ᱟᱹᱰᱤ ᱠᱤᱪᱷᱩ ᱛᱮ ᱥᱩᱵᱤᱫᱷᱟ ᱵᱮᱱ ᱧᱟᱢᱟ᱾ ᱠᱤᱱᱛᱚ ᱟᱵᱚ ᱥᱟᱱᱛᱟᱲ ᱜᱮ ᱵᱟᱵᱚᱱ ᱵᱷᱟᱜᱮᱭᱟ ᱛᱚ ᱚᱸ ᱫᱟᱨᱮ ᱠᱚᱦᱚᱸ ᱵᱟᱵᱚᱱ ᱫᱚᱦᱚᱭᱫᱟ ᱟᱨ᱾ ᱠᱤ ᱢᱟᱜ ᱦᱮᱸ ᱱᱟᱜ ᱢᱟᱜ᱾ ᱛᱮᱜᱮᱵᱚᱱ ᱪᱟᱵᱟ ᱜᱤᱰᱤ ᱠᱟᱜ ᱠᱟᱱ ᱠᱤᱱᱛᱩ ᱟᱵᱚ ᱡᱮ ᱛᱤᱱᱟᱹᱜ ᱢᱟᱱᱮ ᱫᱟᱨᱮ ᱯᱟᱞᱟ ᱛᱤᱱᱟᱹᱜ ᱥᱟᱦᱚᱡᱚᱭᱮᱜ ᱵᱚᱱᱟ ᱚᱱᱟ ᱫᱚ ᱟᱵᱚ ᱫᱚ ᱵᱟᱵᱚᱱ ᱵᱩᱡ ᱫᱟᱲᱮᱜ ᱠᱟᱱᱟ᱾
ᱵᱩᱡᱽ ᱫᱟᱲᱮᱭᱟᱜ ᱠᱟᱱᱟ ᱦᱳᱭ᱾ ᱜᱚᱝᱠᱮ ᱛᱷᱟᱞᱮ ᱢᱟᱱᱮ ᱡᱟᱦᱟᱸᱢ ᱟᱨ ᱩᱱᱠᱩ ᱦᱮᱸᱫᱮ ᱜᱮ ᱢᱤᱫᱴᱟᱝ ᱪᱮᱫ? ᱯᱟᱴᱠᱟ ᱥᱮ ᱯᱩᱴᱠᱟᱹ ᱠᱚ ᱢᱮᱛᱟ ᱠᱚᱫᱚ ᱦᱩᱸ ᱚ ᱦᱮᱸᱫᱮ ᱯᱟᱴᱠᱟ᱾ ᱦᱳᱭ ᱦᱳᱭ ᱟᱫᱚ ᱦᱳᱭ ᱱᱟᱜᱮ ᱚᱱᱮ ᱧᱮᱞ ᱫᱚ ᱧᱮᱞ ᱵᱟᱲᱟ ᱦᱩᱭ ᱠᱟᱱᱟ᱾